ᱡᱚᱦᱟᱨ ᱜᱮ ᱜᱚᱢᱠᱮ ᱦᱮᱞᱳ᱾ ᱦᱮᱞᱳ
ᱦᱮᱞᱳ
ᱦᱮᱸ ᱲᱚᱲ ᱵᱤᱱ ᱟᱸᱡᱚᱢᱮᱫ ᱛᱟᱹᱟᱞᱞᱤᱧᱟ ᱟᱹᱞᱤᱧᱟᱜ?
ᱦᱮᱸ ᱟᱸᱡᱚᱢᱚᱜ ᱠᱟᱱᱟ᱾
ᱡᱚᱦᱟᱨ ᱜᱮ, ᱟᱪᱪᱷᱟ‌ ᱟᱪᱪᱷᱟ ᱱᱟᱯᱟᱭ ᱜᱮ᱾ ᱛᱟᱯᱚᱨᱮ ᱪᱮᱫ ᱠᱚᱵᱤᱱ ᱪᱤᱠᱟᱹ ᱵᱟᱲᱟᱭᱮᱜᱼᱟ ᱱᱤᱛᱚᱜ ᱫᱚ?
ᱱᱚᱜ ᱚᱭ ᱪᱮᱜ ᱜᱮ ᱵᱟᱝ ᱫᱩᱲᱩᱵ
ᱦᱩᱸ?
ᱡᱚᱢ ᱠᱟᱛᱮᱫ ᱟᱹᱵᱤᱱ ᱜᱮ ᱪᱮᱢ ᱪᱤᱠᱟᱹᱭᱮᱫᱟ
ᱟᱹᱞᱤᱧᱟᱜ ᱦᱚᱸ ᱰᱟᱹᱵᱽᱨᱟᱹᱣ ᱵᱟᱲᱟ ᱠᱟᱛᱮᱫ ᱱᱚᱜᱼᱚᱭ ᱞᱤᱧ ᱫᱩᱲᱩᱵ ᱟᱠᱟᱱ ᱜᱮᱭᱟ ᱫᱟᱠᱟ ᱠᱚᱞᱤᱧ ᱡᱚᱢᱟ ᱢᱮᱱᱛᱮ ᱟᱫᱚ ᱢᱤᱫ ᱜᱷᱟᱹᱲᱤᱡ ᱯᱚᱨᱮ ᱛᱮᱞᱤᱧ ᱡᱚᱢᱟ ᱛᱟᱯᱚᱨᱮ ᱦᱟᱜ ᱫᱟᱠᱟ ᱠᱚᱫᱚ ᱟᱹᱣᱨᱤᱤᱧ ᱡᱚᱢᱟ ᱫᱩᱲᱩᱵ ᱵᱟᱲᱟ ᱠᱟᱛᱮ ᱢᱤᱫ ᱜᱷᱟᱹᱲᱤ ᱯᱚᱨᱮ ᱡᱚᱢ ᱦᱩᱭᱩᱜᱼᱟ ᱛᱟᱯᱚᱨᱮ ᱟᱹᱵᱤᱱ ᱥᱮᱫ ᱪᱮᱫ ᱞᱮᱠᱟ ᱨᱤᱢᱤᱞ ᱠᱚ ᱦᱚᱭ ᱫᱟᱜ ᱠᱚ ᱪᱮᱫ ᱞᱮᱠᱟ ᱦᱮᱞᱳ
ᱦᱮᱸ ᱥᱟᱨᱟ ᱜᱷᱟᱹᱲᱤ ᱫᱚ ᱵᱟᱭ ᱫᱟᱜ ᱮᱫᱟ ᱠᱚᱢ ᱠᱚᱢᱮ ᱫᱟᱜ ᱮᱫᱟ ᱢᱤᱫ ᱜᱷᱟᱹᱲᱤ ᱠᱟᱛᱮ ᱫᱟᱜ ᱮᱫᱟᱭ ᱟᱨ ᱨᱤᱢᱤᱞ ᱫᱚ ᱨᱤᱢᱤᱞ ᱠᱟᱜ ᱜᱮᱭᱟᱭ
ᱱᱟᱯᱟᱭ ᱜᱮ ᱟᱞᱮ ᱥᱮᱫ ᱦᱚᱸ ᱚᱱᱠᱟ ᱜᱮ ᱦᱚᱸᱜᱼᱚᱭ ᱛᱮᱦᱮᱧ ᱫᱚ ᱫᱟᱜ ᱡᱟᱹᱲᱤ ᱠᱚ ᱟᱞᱮᱥᱮᱫ ᱦᱚᱸ ᱚᱱᱠᱟ ᱜᱮ ᱱᱚᱜᱼᱚᱭ ᱛᱮᱦᱮᱧ ᱫᱚ ᱵᱮᱲᱟ ᱜᱮ ᱵᱟᱭ ᱧᱤᱧᱟᱢ ᱠᱟᱱᱟ ᱥᱟᱨᱟᱫᱤᱱ ᱨᱤᱢᱤᱞ ᱠᱟᱫᱟᱭ ᱫᱟᱜ ᱠᱚᱫᱚ ᱵᱟᱝ ᱦᱤᱡᱩᱜ ᱠᱟᱱᱟ ᱱᱚᱜᱼᱚᱭ ᱢᱤᱫ ᱡᱷᱤᱯᱤ ᱡᱷᱤᱯᱤᱨ ᱠᱟᱹᱴᱤᱡ ᱦᱮᱡ ᱵᱟᱲᱟᱭᱮᱱ ᱛᱮ ᱟᱨᱚ ᱱᱤᱛᱚᱜ ᱫᱚ ᱵᱚᱱᱫᱚ ᱠᱟᱜᱼᱟᱭ ᱢᱮᱱᱠᱷᱟᱱ ᱨᱤᱢᱤᱞ ᱪᱮᱫ ᱮᱥᱮᱫ ᱪᱟᱵᱟ ᱠᱟᱫᱟᱭ ᱦᱮ ᱵᱮᱲᱟ ᱜᱮ ᱛᱮᱦᱤᱧ ᱫᱚ ᱵᱟᱝ ᱧᱮᱞ ᱟᱠᱟᱱᱟᱭ ᱥᱮᱛᱟᱜ ᱠᱷᱚᱱᱟᱜ ᱮᱠᱷᱚᱱᱚ
ᱦᱮᱸ
ᱛᱟᱯᱚᱨᱮ ᱱᱤᱭᱟᱹ ᱜᱷᱟᱹᱲᱤ ᱫᱚ ᱱᱟᱯᱟᱭ ᱵᱟᱲᱟ ᱜᱮ ᱢᱮᱱᱟᱜ ᱯᱮ
ᱦᱮᱸ ᱱᱟᱯᱟᱭ ᱜᱮ
ᱟᱪᱪᱷᱟ ᱢᱮᱱ ᱵᱤᱱ ᱪᱮᱫ ᱵᱤᱱ ᱢᱮᱱᱮᱫ ᱛᱟᱦᱮᱸᱫ
ᱚ ᱞᱟᱹᱭ ᱫᱟᱞᱤᱧ ᱟᱯᱮ ᱥᱮᱱᱟᱜ ᱚᱱᱟ ᱥᱚᱦᱚᱨᱟᱭ ᱯᱚᱨᱚᱵᱽ ᱫᱚ ᱚᱠᱟ ᱞᱮᱠᱟ ᱯᱮ ᱢᱟᱱᱟᱣ ᱛᱟᱦᱮᱱ ᱜᱮᱭᱟ ᱠᱟᱹᱴᱤᱡ ᱮᱢ ᱞᱟᱹᱭᱟᱹᱧ ᱠᱷᱟᱱ ᱵᱷᱟᱜᱮ ᱠᱚᱜ-ᱟ ᱦᱳᱭ ᱦᱳᱭ
ᱟᱪᱪᱷᱟ ᱟᱪᱪᱷᱟ ᱟᱪᱪᱷᱟ ᱱᱟᱯᱟᱭ ᱠᱟᱛᱷᱟ ᱜᱮ ᱟᱫᱚ ᱟᱹᱞᱤᱧ ᱥᱮᱫ ᱢᱟ ᱪᱮᱫ ᱞᱤᱧ ᱢᱮᱱᱟ ᱥᱚᱨᱦᱟᱭ ᱯᱚᱨᱚᱵᱽ ᱢᱟ ᱚᱱᱠᱟ ᱢᱟᱱᱟᱣ ᱠᱚ ᱫᱚ ᱟᱞᱮ ᱥᱮᱫ ᱫᱚ ᱠᱷᱩᱵ ᱮᱠᱴᱟ ᱫᱚ ᱥᱚᱨᱦᱟᱭ ᱯᱚᱨᱚᱵᱽ ᱫᱚ ᱵᱟᱝ ᱠᱚ ᱢᱟᱱᱟᱣ ᱜᱮᱭᱟ ᱦᱮᱸᱥᱮ ᱛᱟᱯᱚᱛᱮ ᱟᱹᱞᱤᱧ ᱫᱚ ᱦᱟᱜ ᱠᱷᱟᱱ ᱚᱲᱟᱜ ᱠᱚᱨᱮ ᱫᱚ ᱵᱟᱹᱞᱤᱧ ᱛᱟᱦᱮᱱ ᱜᱮᱭᱟ ᱛᱚ ᱚᱱᱟ ᱵᱟᱭᱨᱮ ᱥᱮᱫ ᱨᱮᱜᱮ ᱵᱮᱥᱤ ᱞᱤᱧ ᱛᱟᱦᱮᱱ ᱜᱮᱭᱟ ᱟᱫᱚ ᱵᱚᱞᱛᱮ ᱜᱮᱞᱮ ᱦᱟᱜ ᱠᱷᱟᱱ ᱥᱚᱨᱦᱟᱭ ᱯᱚᱨᱚᱵᱽ ᱪᱮᱫ ᱞᱮᱠᱟ ᱠᱚ ᱢᱟᱱᱟᱣᱟ ᱟᱹᱞᱤᱧ ᱥᱮᱫ ᱧᱮᱞ ᱮᱠᱷᱚᱱᱳ ᱟᱹᱣᱨᱤ ᱞᱤᱧ ᱧᱮᱞᱟ ᱦᱮᱸ ᱥᱮ
ᱚ ᱟᱪᱪᱷᱟ ᱟᱪᱪᱷᱟ
ᱟᱪᱪᱷᱟ ᱛᱟᱦᱚᱞᱮ ᱟᱞᱮ ᱥᱮᱱᱟᱜ ᱜᱤᱧ ᱞᱟᱹᱭᱟᱞᱟᱝ ᱜᱮ
ᱟᱪᱪᱷᱟ ᱟᱵᱤᱱ ᱥᱮᱱᱟᱜ ᱠᱟᱹᱴᱤᱡ ᱞᱟᱹᱭᱵᱮᱱ ᱠᱟᱹᱴᱤᱡ ᱞᱤᱧ ᱵᱟᱲᱟᱭ
ᱦᱮᱸ ᱦᱮᱸ ᱟᱞᱮ ᱥᱮᱫ ᱫᱚ ᱥᱚᱨᱦᱟᱭ ᱫᱚ ᱢᱟᱱᱮ ᱢᱚᱬᱮ ᱫᱤᱱ ᱫᱷᱩᱨᱭᱟᱹ ᱠᱚ ᱢᱟᱱᱟᱣ ᱜᱮᱭᱟ ᱦᱩᱸ
ᱟᱪᱪᱷᱟ ᱦᱩᱸ ᱦᱩᱸ
ᱟᱨ ᱚᱱᱠᱟ ᱡᱮᱫᱤᱱ ᱫᱚ ᱯᱩᱭᱞᱳ ᱫᱤᱱ ᱯᱩᱭᱞᱳ ᱫᱤᱱ ᱫᱚ ᱩᱢ ᱫᱤᱱ ᱩᱢ ᱢᱟᱦᱟ ᱠᱚ ᱞᱟᱹᱭᱟ ᱦᱮᱸ
ᱦᱮᱸ ᱦᱮᱸ ᱦᱩᱸ
ᱯᱳᱭᱞᱳ ᱫᱤᱱ ᱫᱚ ᱩᱢ ᱢᱟᱦᱟ ᱟᱨ ᱫᱚᱥᱟᱨ ᱫᱤᱱ ᱫᱚ ᱵᱚᱸᱜᱟ ᱢᱟᱦᱟ ᱟᱨ ᱟᱨ ᱛᱮᱥᱟᱨ ᱫᱤᱱ ᱫᱚ ᱠᱷᱩᱱᱴᱟᱹᱣ ᱢᱟᱦᱟ ᱦᱮᱸ ᱟᱨ ᱯᱩᱱᱟᱜ ᱫᱤᱱ ᱫᱚ ᱡᱟᱞᱮ ᱢᱟᱦᱟ ᱟᱨ ᱢᱚᱬᱮᱭᱟᱜ ᱫᱤᱱ ᱫᱚ ᱦᱩᱭᱩᱜ ᱠᱟᱱᱟ ᱡᱟᱡᱽᱞᱮ ᱢᱟᱦᱟ
ᱟᱪᱪᱷᱟ ᱟᱪᱪᱷᱟ ᱱᱟᱯᱟᱭ ᱜᱮ
ᱦᱮᱸ ᱟᱫᱚ ᱩᱢ ᱦᱤᱞᱳᱜ ᱫᱚ ᱪᱤᱠᱟᱭᱟ ᱠᱚ ᱚᱱᱠᱟ ᱚᱲᱟᱜ ᱠᱚᱠᱚ ᱯᱷᱟᱨᱪᱟ ᱯᱷᱷᱟᱨᱪᱤᱭᱟ
ᱦᱮᱸ
ᱟᱨ ᱚᱱᱠᱟ ᱩᱢ ᱱᱟᱲᱠᱟ ᱟᱠᱚ ᱦᱮᱸ ᱥᱮᱭ ᱫᱟᱱ ᱫᱚ
ᱟᱪᱪᱷᱟ
ᱟᱸ ᱟᱨ ᱤᱱᱠᱟᱹ ᱜᱮᱮᱷ ᱢᱟᱱᱮ ᱟᱨ ᱫᱚᱥᱟᱨ ᱫᱤᱱ ᱦᱤᱞᱳᱜ ᱫᱚ ᱚᱱᱠᱟ ᱜᱚᱴ ᱨᱮ ᱵᱚᱸᱜᱟ ᱵᱩᱨᱩ ᱠᱚ ᱦᱩᱭᱩᱜᱼᱟ ᱦᱩᱸ
ᱦᱮᱸ ᱦᱩ
ᱛᱟᱨᱯᱚᱨ ᱜᱚᱰ ᱵᱩᱨᱩ ᱵᱚᱸᱜᱟ ᱵᱩᱨᱩ ᱠᱟᱛᱮᱫ ᱟᱫᱚ ᱟᱨ ᱧᱤᱫᱟᱹ ᱵᱮᱲᱟ ᱫᱚ ᱚᱲᱟᱜ ᱠᱚᱨᱮ ᱠᱚ ᱵᱚᱸᱜᱟ ᱵᱩᱨᱩᱭᱟ
ᱟᱪᱪᱷᱟ ᱦᱮᱸ ᱦᱮᱸ
ᱚᱲᱟᱜ ᱠᱚᱨᱮ ᱠᱚ ᱵᱚᱸᱜᱟ ᱵᱩᱨᱩ ᱠᱮᱫ ᱠᱷᱟᱱ ᱫᱚ ᱟᱫᱚ ᱡᱟᱦᱟᱸ ᱤᱭᱟᱹ ᱠᱟᱱ ᱛᱟᱵᱚᱱᱟ ᱟᱵᱚᱣᱟᱜ ᱢᱟᱱᱮ ᱯᱟᱛᱲᱟ ᱯᱤᱴᱷᱟᱹ ᱠᱚ ᱦᱩᱭᱩᱜ ᱛᱟᱦᱮᱱᱟ ᱥᱮᱭ ᱫᱤᱱ ᱫᱚ ᱦᱮᱸ ᱡᱮᱞ ᱫᱟᱠᱟ ᱯᱟᱛᱲᱟ ᱯᱤᱴᱟᱹ ᱟᱨ ᱱᱮᱶᱛᱟ ᱠᱟᱠᱚᱣᱟ ᱠᱚ ᱥᱮ ᱩᱱᱠᱩ ᱡᱟᱦᱟᱸᱭ ᱫᱚ ᱫᱤᱫᱤ ᱛᱟᱠᱚ ᱛᱮᱧᱟᱝ ᱛᱟᱠᱚ ᱦᱮᱸ ᱠᱩᱢᱟᱹᱝ ᱛᱟᱠᱚ ᱱᱟᱱᱟ ᱛᱟᱠᱚ
ᱟᱪᱪᱷᱟ
ᱦᱮ ᱟᱫᱚ ᱥᱟᱱᱟᱢ ᱠᱚᱜᱮ ᱚᱱᱟ ᱡᱤᱞ ᱫᱟᱠᱟᱭᱟᱠᱚ ᱥᱮ ᱫᱤᱱ ᱫᱚᱦ
ᱚᱸ᱾
ᱵᱚᱸᱜᱟ ᱥᱟᱨᱮᱡᱽ ᱡᱤᱞ ᱫᱟᱠᱟ ᱟᱫᱚ ᱚᱱᱟ ᱡᱤᱞ ᱫᱟᱠᱟ ᱠᱚ ᱡᱚᱢᱟ ᱯᱤᱴᱷᱟᱹ ᱠᱚ ᱡᱚᱢᱟ ᱦᱮᱸ
ᱦᱮᱸ
ᱟᱨ ᱧᱤᱫᱟᱹ ᱞᱮᱱᱠᱷᱟᱱ ᱫᱚ ᱚᱱᱠᱟ ᱟᱠᱷᱲᱟ ᱟᱠᱷᱲᱟᱭᱟᱠᱚ ᱢᱤᱫᱴᱟᱝ ᱟᱨ ᱟᱠᱷᱲᱟ ᱨᱮ ᱚᱸᱰᱮ ᱠᱚ ᱥᱚᱦᱨᱟᱭ ᱠᱚ ᱮᱱᱮᱡ ᱥᱮᱨᱮᱧᱟ ᱦᱮᱸ
ᱟᱪᱪᱷᱟ
ᱥᱮᱸᱜ ᱨᱤᱱ ᱫᱚ ᱟᱫᱚ ᱱᱮᱛᱟᱨ ᱫᱚ ᱞᱟᱦᱟ ᱛᱮᱫᱚ ᱤᱧ ᱫᱤᱥᱟᱹᱭ ᱠᱟᱹᱴᱤᱡᱽ ᱥᱚᱢᱟᱹᱭ ᱡᱚᱠᱷᱚᱱ ᱠᱟᱹᱴᱤᱡᱽ ᱤᱧ ᱛᱟᱦᱮᱸ ᱠᱟᱱᱟ ᱛᱚᱠᱷᱚᱱ ᱫᱚ ᱜᱚᱴᱟ ᱧᱤᱫᱟᱹ ᱥᱮᱛᱟᱜ ᱦᱟᱹᱵᱤᱡᱽ ᱠᱚ ᱮᱱᱮᱡ ᱯᱩᱨᱟᱹᱭᱮᱫ ᱛᱟᱦᱮᱱᱟ᱾ ᱟᱨ ᱱᱮᱛᱟᱨ ᱫᱚ ᱚᱱᱠᱟ ᱫᱚ ᱵᱟᱝ ᱦᱩᱭᱩᱜ ᱠᱟᱱᱟ ᱢᱟᱱᱮ ᱠᱤᱪᱷᱩ ᱜᱷᱟᱹᱲᱤᱡᱽ ᱞᱟᱸᱜᱟ ᱛᱷᱟᱠᱟᱣᱮᱱ ᱠᱷᱟᱱ ᱫᱚ ᱟᱫᱚ ᱠᱚ ᱵᱚᱱᱫᱚ ᱵᱟᱲᱟ ᱠᱮᱜ
ᱦᱮᱸ ᱦᱚᱸᱦᱚ ᱚᱱᱟᱢᱟᱥ
ᱟᱨ ᱦᱮᱸ ᱞᱟᱦᱟᱛᱮ ᱞᱮᱠᱟ ᱫᱚ ᱤᱭᱟᱹ ᱦᱚᱸ ᱵᱟᱹᱱᱩᱜ ᱜᱮᱭᱟ ᱥᱮ ᱨᱟᱹᱥᱠᱟᱹ ᱠᱚ ᱢᱤᱫ ᱜᱷᱟᱹᱲᱤ ᱜᱮ ᱨᱟᱹᱥᱠᱟᱹ ᱵᱩᱡᱷᱟᱹᱜᱼᱟ᱾ ᱦᱮᱸ
ᱦᱳᱭ ᱦᱳᱭ ᱟᱫᱚ ᱱᱚᱛᱮᱨᱮᱢᱟ ᱟᱫᱚ ᱴᱟᱢᱟᱠ ᱴᱩᱢᱫᱟᱜ ᱠᱚᱫᱚ ᱦᱟᱸᱜ ᱠᱷᱟᱱ ᱚᱠᱚᱭ ᱦᱚᱸ ᱵᱟᱢᱚᱱ ᱨᱩ ᱞᱟᱹᱜᱤᱫᱚᱜ ᱠᱟᱱ ᱫᱚ ᱟᱫᱚ ᱢᱮᱱᱠᱷᱟᱱ ᱨᱟᱹᱥᱠᱟᱹ ᱱᱟᱪᱚᱱᱤᱭᱟᱹ ᱢᱟ ᱮᱱᱮᱡ ᱵᱩᱡᱷᱟᱹᱣ ᱠᱚᱜᱮᱭᱟ ᱟᱫᱚ ᱢᱮᱱᱠᱷᱟᱱ ᱨᱩᱣᱟᱹᱠᱚᱼᱟᱭ ᱚᱠᱚᱭ ᱟᱫᱚ ᱟᱵᱚ ᱴᱟᱢᱟᱠ ᱛᱩᱢᱫᱟᱜ ᱨᱩ ᱦᱚᱲ ᱜᱮ ᱵᱟᱠᱚ ᱧᱟᱯᱟᱢ ᱠᱟᱱᱟ ᱚᱱᱟ ᱠᱷᱟᱹᱛᱤᱨ ᱜᱮ ᱯᱟᱞ ᱱᱮᱛᱟᱨ ᱫᱚ ᱨᱟᱥ ᱯᱠᱟᱹ ᱠᱚᱫᱚ ᱚᱱᱠᱟ ᱢᱟᱲᱟᱝ ᱞᱮᱠᱟ ᱫᱚ ᱵᱟᱠᱚ ᱥᱮᱛᱟᱜ ᱩᱛᱟᱹᱨᱼᱟ ᱡᱟᱦᱟᱸᱭ ᱜᱮᱠᱚ ᱮᱱᱮᱡ ᱠᱮᱜᱼᱟ ᱢᱤᱫ ᱜᱷᱟᱹᱲᱤᱡᱽ ᱞᱟᱸᱜᱟ ᱛᱷᱟᱠᱮᱫ ᱮᱱᱠᱷᱟᱱ ᱫᱚᱠᱚ ᱟᱫᱚ ᱡᱮᱡᱟ ᱛᱮᱛᱟᱨ ᱟᱯᱟᱱ ᱟᱹᱯᱤᱱ ᱚᱲᱟᱜ ᱠᱚ ᱫᱟᱹᱲ ᱠᱮᱜᱼᱟ᱾
ᱩᱸ ᱟᱫᱚ ᱚᱱᱟ ᱠᱚᱢᱟ ᱟᱵᱚ ᱜᱮ ᱫᱚᱦᱚ ᱞᱟᱜᱟᱣ ᱵᱚᱱᱟ ᱟᱵᱚᱣᱟᱜ ᱥᱮᱨᱣᱟ ᱠᱟᱱᱟ ᱛᱟᱵᱚᱱᱟ ᱟᱵᱚᱜᱮ
ᱦᱮᱸ ᱦᱮᱸ ᱫᱚᱦᱚ ᱛᱚ ᱞᱟᱜᱟᱣ ᱟᱵᱚᱱ ᱜᱮᱭᱟ
ᱟᱨ ᱱᱮᱛᱟᱨ ᱢᱟ ᱵᱮᱥᱤᱨ ᱵᱷᱟᱜᱽ ᱪᱮᱫ ᱧᱮᱞᱚᱜ ᱠᱟᱱᱟ ᱟᱫᱚ ᱫᱚᱢᱮ ᱦᱟᱺᱰᱤ ᱯᱟᱹᱭᱨᱟᱹ ᱠᱚ ᱧᱩᱭᱫᱟ ᱟᱫᱚ ᱛᱟᱦᱞᱮ ᱚᱱᱛᱮ ᱦᱚᱸ ᱚᱠᱟᱨᱮ ᱦᱮ ᱵᱷᱩᱞ ᱜᱤᱛᱤᱡ ᱠᱟᱱᱟᱭ ᱛᱟᱦᱚᱞᱮ ᱠᱷᱟᱱ ᱫᱚ ᱟᱫᱚ ᱵᱟᱝᱠᱚ ᱨᱩ ᱥᱮᱫ ᱦᱚᱸ ᱵᱟᱠᱚ ᱪᱟᱞᱟᱜ ᱠᱟᱱᱟ
ᱵᱟᱠᱚ ᱪᱟᱞᱟᱜ ᱠᱟᱱᱟ ᱦᱮᱸ ᱦᱮᱸ
ᱦᱚᱭ ᱦᱟᱺᱰᱤ ᱯᱟᱹᱣᱨᱟᱹ ᱨᱮ ᱠᱚ ᱧᱩ ᱵᱩᱞ ᱟᱠᱟᱱᱟ ᱟᱫᱚ ᱠᱚ ᱜᱤᱛᱤᱡ ᱟᱠᱟᱱᱟ
ᱦᱩ ᱦᱩᱸ
ᱛᱟᱦᱚᱞᱮ ᱠᱷᱟᱱ ᱫᱚ ᱟᱫᱚ
ᱟᱨᱦᱚᱸ ᱟᱸ.. ᱡᱮᱢᱚᱜ ᱱᱮᱛᱟᱨ ᱦᱮᱸ ᱦᱮᱸ ᱦᱮᱸ, ᱟᱨ ᱡᱮᱢᱚᱱ ᱱᱮᱛᱟᱨ ᱡᱩᱣᱟᱹᱱ ᱠᱚ ᱧᱮᱞ ᱠᱩᱢ ᱥᱮ ᱴᱟᱢᱟᱠ ᱛᱩᱢᱰᱟᱜ ᱥᱮᱫ ᱜᱮ ᱵᱟᱠᱚ ᱪᱮᱫ ᱮᱫᱟ ᱮᱱᱛᱮ ᱨᱩ ᱜᱮ ᱵᱟᱠᱚ ᱪᱮᱫ ᱮᱫᱟ
ᱩᱸ
ᱦᱩᱸ
ᱟᱫᱚ ᱚᱱᱟ ᱠᱚᱫᱚ ᱪᱮᱫᱚᱜ ᱜᱮᱭᱟ ᱢᱟᱱᱮ ᱱᱚᱝᱠᱟ ᱥᱤᱥᱴᱮᱢ ᱞᱮᱠᱟᱛᱮ ᱢᱟᱱᱮ ᱡᱩᱫᱤ ᱟᱵᱚ ᱠᱚᱣᱟᱜ ᱡᱟᱦᱟᱸ ᱱᱚᱣᱟ ᱥᱟᱱᱛᱟᱲᱤ ᱢᱤᱰᱤᱭᱟᱢ ᱛᱮ ᱤᱥᱠᱩᱞ ᱠᱚ ᱪᱟᱞᱟᱜ ᱠᱟᱱᱟ ᱥᱮ
ᱦᱩᱸ ᱦᱩᱸ
ᱟᱫᱚ ᱚᱱᱟ ᱥᱟᱱᱛᱟᱲᱤ ᱢᱤᱰᱤᱭᱟᱢ ᱤᱥᱠᱩᱞ ᱠᱚᱨᱮ ᱟᱫᱚ ᱡᱟᱦᱟᱸᱭ ᱠᱟᱹᱴᱤᱡ ᱠᱟᱹᱴᱤᱡ ᱯᱟᱹᱴᱷᱩᱣᱟᱹ ᱜᱤᱫᱽᱨᱟᱹ ᱠᱚ ᱛᱟᱦᱮᱱᱟ ᱟᱫᱚ ᱚᱞᱚᱜ ᱯᱟᱲᱦᱟᱣ ᱥᱟᱶ ᱥᱟᱶᱛᱮ ᱚᱱᱟ ᱛᱩᱢᱫᱟᱹᱜ ᱴᱟᱢᱟᱠ ᱠᱚ ᱥᱮᱬᱟ ᱤᱫᱤᱭᱟᱠᱚ ᱠᱷᱟᱱ ᱟᱫᱚ ᱚᱱᱟ ᱫᱚ ᱵᱟᱝ ᱟᱫᱚᱜᱼᱟ
ᱦᱮᱸ ᱦᱮᱸ
ᱩᱱᱠᱩ ᱦᱚᱸᱠᱚ ᱥᱮᱬᱟᱭᱟ ᱮᱱᱟᱹᱠᱷᱟᱱ ᱦᱮᱸ
ᱚ ᱦᱩᱸ
ᱛᱟᱦᱚᱞᱮ ᱠᱷᱟᱱ ᱫᱚ ᱟᱫᱚ ᱢᱟᱱᱮ ᱟᱫ ᱫᱚ ᱵᱟᱝ ᱟᱫᱚᱜᱼᱟ ᱚᱱᱠᱟ ᱫᱚ ᱥᱮᱬᱟ ᱞᱮᱠᱷᱟᱱ ᱫᱚ ᱦᱮᱸ ᱚᱱᱟᱜᱮ ᱤᱧ ᱫᱚᱧ ᱢᱚᱱᱮᱭᱟ ᱢᱤᱫᱴᱟᱝ ᱦᱚᱨ ᱢᱮᱱᱟᱜ ᱟᱠᱟᱫᱟ
ᱦᱩᱸ ᱦᱚᱨ ᱢᱟ ᱢᱮᱱᱟᱜ ᱟᱠᱟᱜ ᱜᱮᱭᱟ ᱛᱚ ᱡᱟᱦᱟᱱ ᱡᱤᱱᱤᱥ ᱜᱮ ᱦᱚᱨ ᱦᱮᱸ
ᱵᱟᱠᱚ ᱥᱮᱬᱟ ᱞᱟᱹᱜᱤᱫᱚᱜ ᱠᱟᱱᱟ ᱥᱮ
ᱦᱩ ᱵᱟᱠᱚ ᱥᱮᱬᱟ ᱞᱟᱹᱜᱤᱫᱚᱜ ᱠᱟᱱᱟ ᱟᱫᱚ ᱡᱟᱦᱟᱸᱭ ᱱᱩᱠᱩ ᱠᱚᱞᱮᱡᱽ ᱠᱚ ᱟᱵᱚ ᱥᱟᱱᱛᱟᱞᱤ ᱢᱤᱰᱤᱭᱟᱢ ᱛᱮ ᱡᱟᱦᱟᱸ ᱠᱚ ᱯᱟᱲᱦᱟᱜ ᱠᱟᱱᱟ ᱥᱮ ᱩᱱᱠᱩ ᱠᱚ ᱦᱮᱸ ᱟᱫᱚ ᱟᱹᱰᱤ ᱜᱚᱴᱟᱝ ᱴᱟᱜ ᱜᱟᱱ ᱜᱮ ᱢᱮᱱᱟᱜ ᱠᱚᱣᱟ ᱦᱮᱸ ᱯᱟᱹᱴᱷᱩᱣᱟᱹ ᱟᱵᱚᱨᱮᱱ ᱡᱟᱦᱟᱸ ᱠᱚ ᱢᱮᱱᱟᱜ ᱠᱚ ᱠᱚᱣᱟ ᱦᱮᱸ ᱥᱟᱱᱛᱟᱞᱤ ᱢᱤᱰᱤᱭᱟᱢ ᱛᱮ ᱯᱟᱲᱦᱟᱜ ᱠᱟᱱᱟᱭ ᱮᱱᱛᱮ ᱨᱮᱦᱚᱸ ᱠᱤᱪᱷᱩ ᱫᱚ ᱢᱮᱱᱟᱜ ᱠᱚᱣᱟ ᱧᱮᱞᱚᱜ ᱠᱟᱱᱟ ᱡᱮ ᱩᱱ.... -ᱠᱩ ᱫᱚ ᱟᱫᱚ ᱛᱚᱢ ᱛᱩᱢᱫᱟᱜ ᱴᱟᱢᱟᱠ ᱫᱚ -ᱠᱩᱞ ᱨᱮᱦᱚᱸ ᱢᱮᱱᱟᱜᱼᱟ ᱠᱚᱞᱮᱡᱽ ᱨᱮᱦᱚᱸ ᱢᱮᱱᱟᱜᱼᱟ ᱱᱮᱛᱟᱨ ᱫᱚ, ᱟᱫᱚ ᱟᱹᱰᱤ ᱜᱟᱱ ᱯᱟᱹᱴᱷᱩᱣᱟᱹ ᱠᱚᱫᱚ ᱟᱫᱚ ᱧᱮᱞ ᱠᱚ ᱵᱤᱱ ᱨᱩ ᱥᱮᱫ ᱫᱚ ᱩᱱᱟᱹᱜ ᱫᱚ ᱨᱥᱤᱠᱟ ᱚᱱᱠᱟ ᱵᱟᱠᱚ ᱵᱟᱹᱱᱩᱜ ᱠᱚᱣᱟ ᱦᱮᱸ ᱥᱮ
ᱦᱮᱸ
ᱪ
ᱦ
ᱟᱵᱚᱣᱟᱜ ᱞᱟᱭᱼᱞᱟᱠᱪᱟᱨ ᱫᱚ ᱟᱵᱚᱜᱮ ᱵᱟᱧᱪᱟᱣ ᱦᱩᱭᱩ ᱟᱵ.....
ᱵᱟᱠᱷᱟᱱ ᱯᱨᱟᱭ ᱡᱟᱭᱜᱟ ᱨᱮᱜᱮ ᱚᱱᱠᱟ ᱤᱥᱠᱩᱞ ᱠᱚᱨᱮ ᱧᱮᱞ ᱟᱠᱟᱱᱟ ᱢᱤᱫᱴᱟᱝ ᱢᱤᱭᱩᱡᱤᱭᱟᱢ ᱡᱟᱦᱱᱟᱜ ᱤᱭᱟᱹ ᱪᱮᱫ ᱦᱮᱱᱟᱜ-ᱟ ᱚᱱᱟ ᱟᱠᱚᱣᱟᱜ ᱡᱟᱦᱟᱸ ᱡᱟᱦᱟᱸᱭ ᱫᱚ ᱵᱟᱝᱞᱟ ᱢᱤᱰᱤᱭᱟᱢ ᱛᱮ ᱦᱟᱸᱜ ᱩᱱᱠᱩ ᱫᱚ ᱵᱟᱝᱞᱟ ᱢᱤᱰᱤᱭᱟᱢ ᱞᱮᱠᱟᱛᱮ ᱟᱠᱩᱣᱟᱜ ᱥᱟᱸᱥᱠᱨᱤᱛᱤ ᱞᱮᱠᱟᱱᱟᱜ ᱵᱩᱦᱩ ᱠᱤᱪᱷᱩ ᱠᱚ ᱠᱚᱨᱟᱣ ᱜᱮᱭᱟ ᱥᱮ‌ ᱚᱱᱠᱟ ᱜᱮ ᱟᱵᱚᱣᱟᱜ ᱥᱟᱱᱛᱟᱲᱤ ᱢᱤᱰᱤᱭᱟᱢ ᱛᱮᱦᱚᱸ ᱢᱟᱱᱮ ᱟᱵᱚᱣᱟᱜ ᱞᱟᱹᱭ ᱞᱟᱠᱪᱟᱨ ᱤᱫᱤ ᱛᱮᱦᱚᱸ ᱢᱤᱫᱴᱟᱝ ᱠᱮᱞᱟᱥ ᱛᱟᱦᱮᱸ ᱫᱚᱨᱠᱟᱨ ᱦᱩᱸ ᱮᱱᱮᱡ ᱥᱮᱨᱮᱧ ᱨᱩ ᱠᱚ
ᱱᱤᱦᱟᱹᱛ ᱜᱮ ᱫᱚᱨᱠᱟᱨ ᱜᱮ ᱠᱟᱱᱟ ᱱᱚᱣᱟ ᱠᱚᱫᱚ ᱱᱤᱛᱚᱜ ᱟᱵᱚᱣᱟᱜ ᱤᱭᱟᱹ ᱠᱟᱱ ᱛᱟᱵᱚᱱᱟ ᱥᱮ
ᱦᱩᱸ ᱟᱨ ᱮᱢᱱᱤ ᱛᱮᱢᱟ ᱢᱮᱱᱟᱜ ᱛᱟᱵᱚᱱ ᱜᱮᱭᱟ ᱟᱛᱟᱝ ᱫᱟᱨᱟᱢ ᱨᱮ ᱢᱟ ᱥᱟᱱᱟᱢᱟᱜ ᱠᱚᱨᱮ ᱜᱮ ᱦᱮᱸ ᱥᱮ
ᱦᱮᱸ ᱡᱚᱛᱚ ᱡᱤᱱᱤᱥ ᱨᱮᱜᱮ ᱟᱵᱚᱣᱟᱜ ᱫᱚ ᱛᱩᱢᱫᱟᱜ ᱴᱟᱢᱟᱠ ᱫᱚ ᱫᱚᱨᱠᱟᱨ ᱛᱟᱵᱚᱱᱟ᱾ ᱱᱚᱛᱮ ᱟᱸᱡᱮᱢ ᱵᱟᱯᱞᱟ ᱨᱮᱦᱚᱸ ᱵᱟᱦᱟ ᱨᱮᱦᱚᱸ ᱥᱚᱦᱨᱟᱭ ᱨᱮᱦᱚᱸ᱾ ᱟᱵᱚᱣᱟᱜ ᱛᱩᱢᱫᱟᱜ ᱴᱟᱢᱟᱠ ᱫᱚ ᱱᱤᱦᱟᱹᱛ ᱜᱮ ᱫᱚᱨᱠᱟᱨ ᱜᱮ ᱛᱟᱵᱚᱱᱟ ᱟᱨ ᱞᱟᱹᱠ ᱠᱷᱩᱛᱤ ᱜᱮᱛᱟᱵᱚᱱᱟ ᱚᱱᱟ ᱵᱮᱜᱚᱨ ᱫᱚ ᱟᱵᱚᱣᱟᱜ ᱫᱚ ᱵᱟᱝ ᱦᱳᱭᱳᱜ ᱛᱟᱵᱚᱱᱟ᱾
ᱦᱩᱸ ᱟᱨ ᱚᱱᱠᱟ ᱦᱟᱲᱟᱢ ᱠᱚᱠᱚ ᱜᱚᱡ ᱪᱟᱵᱟ ᱞᱮᱱᱠᱷᱟᱱ ᱫᱚ ᱚᱠᱚᱭ ᱥᱮᱬᱟᱭ ᱛᱟᱵᱚᱱᱟ᱾
ᱚᱱᱟ ᱦᱳᱭᱳᱜ ᱚᱠᱚᱭ ᱦᱚᱸ ᱚᱠᱚ ᱥᱮᱬᱟ ᱥᱚᱴᱚ‌ ᱟᱢᱟ ᱚᱱᱟ ᱠᱚᱫᱚ ᱥᱮᱬᱟ ᱫᱚ ᱚᱱᱟ ᱫᱚ ᱪᱮᱫ ᱞᱤᱧ ᱢᱮᱱᱟ ᱟᱹᱞᱤᱧᱟᱜ ᱢᱮᱱᱫᱚ ᱱᱚᱝᱠᱟ ᱜᱮ ᱟᱹᱵᱤᱱᱟᱜ ᱢᱚᱱᱮ ᱴᱷᱮᱱ ᱜᱮ ᱟᱹᱵᱤᱱᱟᱜ ᱡᱟᱹᱛ ᱴᱷᱮᱱ ᱜᱮ ᱯᱷᱮᱠ ᱡᱮ ᱤᱧ ᱫᱚ ᱱᱚᱣᱟ ᱡᱤᱱᱤᱥ ᱩᱱᱤ ᱥᱮ ᱱᱤᱭ ᱠᱚᱨᱟᱣᱫᱟᱭ᱾ ᱤᱧ ᱱᱚᱣᱟ ᱡᱤᱱᱤᱥ ᱤᱧᱤᱧ ᱠᱚᱨᱟᱣ ᱦᱩᱭᱩᱜ ᱛᱤᱧᱟᱹ ᱥᱮ ᱤᱧ ᱦᱚᱸ ᱥᱮᱬᱟ ᱞᱟᱹᱠᱛᱤᱭ ᱟᱹᱧᱟ ᱫᱮᱠᱷᱤᱧ ᱪᱮᱥᱴᱟᱭᱟ᱾ ᱡᱮ ᱡᱟᱦᱟᱱ ᱡᱤᱱᱤᱥ ᱜᱮᱛᱚ ᱟᱵᱚ ᱛᱚ ᱜᱚᱜᱚᱼᱵᱟᱵᱟ ᱠᱚᱣᱟᱜ ᱞᱟᱡ ᱠᱷᱚᱱᱟᱜ ᱛᱚ ᱡᱟᱦᱟᱸ ᱡᱤᱱᱤᱥ ᱵᱟᱠᱚ ᱥᱮᱬᱟ ᱟᱹᱜᱩᱭ ᱟᱵᱚᱱ ᱥᱮ ᱦᱚᱲ ᱠᱚ ᱧᱮᱞ ᱧᱮᱞ ᱛᱮ ᱥᱮ ᱚᱱᱠᱟ ᱠᱟᱛᱮ ᱜᱮ ᱡᱟᱦᱟᱸ ᱡᱤᱱᱤᱥ ᱜᱮ ᱵᱚᱱ ᱪᱮᱫᱟ ᱡᱮ ᱤᱧ ᱦᱚᱸ ᱚᱱᱟ ᱨᱮᱦᱚᱸ ᱠᱟᱹᱴᱤᱡ ᱢᱚᱱᱮ ᱨᱮᱱᱟᱜ ᱡᱳᱥ ᱫᱚᱨᱠᱟᱨᱟ ᱫᱟᱲᱮ ᱫᱚᱨᱠᱟᱨᱟ ᱡᱮ ᱤᱧ ᱱᱚᱣᱟ ᱡᱤᱱᱤᱥᱤᱧ ᱠᱚᱨᱟᱣ ᱜᱮᱭᱟ ᱫᱤᱠᱷᱤ ᱛᱤᱥ ᱵᱟᱹᱧ ᱫᱟᱲᱮᱭᱟᱜᱼᱟ᱾
‍‍ᱻ
ᱱᱚᱝᱠᱟᱱᱟᱜ ᱢᱚᱱᱮ ᱨᱮᱱᱟᱜ ᱫᱟᱲᱮ ᱦᱚᱸ ᱫᱚᱨᱠᱟᱨᱟ᱾
ᱮᱠᱫᱚᱢ
ᱦᱩᱸ
ᱫᱚᱨᱠᱟᱨ ᱜᱮᱭᱟ ᱚᱱᱟ ᱠᱚᱫᱚ᱾
ᱦᱚᱸ ᱦᱚᱸ ᱚᱱᱟ ᱨᱮᱱᱟᱜ ᱫᱟᱲᱮ ᱡᱩᱫᱤ ᱵᱟᱝ ᱛᱟᱦᱮᱱ ᱛᱟᱵᱤᱱᱟ ᱢᱟᱱᱮ ᱪᱮᱜ ᱦᱚᱸ ᱵᱟᱹᱵᱤᱱ ᱫᱟᱲᱮᱭᱟᱜᱼᱟ᱾ ᱡᱟᱦᱟᱸ ᱛᱤᱱᱟᱹᱜ ᱤᱭᱟᱹ ᱠᱟᱛᱮ ᱨᱮᱦᱚᱸ ᱪᱮᱥᱴᱟ ᱠᱟᱛᱮᱜ ᱨᱮᱦᱚᱸ ᱦᱚᱭᱛᱳ ᱟᱵᱚ ᱡᱮᱢᱚᱱ ᱚ ᱜᱚᱜᱚ-ᱵᱟᱵᱟ ᱛᱟᱠᱚ ᱤᱥᱠᱩᱞ ᱠᱚ ᱠᱳᱞᱮᱫ ᱵᱚᱱᱟ ᱠᱟᱹᱴᱤᱡ ᱠᱷᱚᱱᱟᱜ᱾ ᱟᱫᱚ ᱢᱮᱱᱠᱷᱟᱱ ᱜᱚᱜᱚ ᱵᱟᱵᱟ ᱚ ᱠᱳᱞ ᱜᱮᱠᱚ ᱵᱟᱲᱟᱭᱟ ᱥᱮᱛᱟᱜ ᱨᱮ ᱡᱟᱦᱟᱱᱟᱜ ᱜᱮ ᱡᱚᱢᱟᱜ ᱠᱚ ᱵᱟᱥ ᱠᱮ ᱟᱱ ᱫᱟᱠᱟ ᱠᱚ ᱡᱟᱦᱟᱱᱟᱜ ᱜᱮ ᱮᱢ ᱠᱟᱛᱮ ᱵᱷᱮᱡᱟ ᱠᱮᱫ ᱢᱮᱭᱟ ᱤᱥᱠᱩᱞ ᱱᱤᱡᱮᱨᱟᱜ ᱛᱚ ᱢᱤᱫᱴᱟᱝ ᱩᱭᱦᱟᱹᱨ ᱫᱚᱨᱠᱟᱨ᱾ ᱫᱚᱨᱠᱟᱨᱟ ᱡᱮ ᱜᱚᱼᱵᱟᱵᱟ ᱛᱟᱠᱚ ᱱᱚᱜᱼᱚᱭ ᱱᱚᱝᱠᱟ ᱥᱮᱛᱟᱜ ᱵᱮᱲᱟ ᱡᱟᱦᱟᱸ ᱠᱟᱛᱮᱫ ᱜᱮ ᱯᱚᱭᱥᱟ ᱠᱩᱲᱤ ᱠᱚ ᱟᱨᱡᱟᱣ ᱛᱮ ᱦᱚᱸᱜᱼᱚᱭ ᱟᱞᱮ ᱤᱥᱠᱩᱞ ᱠᱚᱞᱮᱡᱽ ᱠᱚ ᱠᱩᱞᱮᱜ ᱞᱮᱭᱟ᱾ ᱠᱤᱱᱛᱩ ᱟᱭᱳᱼᱵᱟᱵᱟ ᱛᱚᱠᱷᱚᱱ ᱱᱤᱡᱮ ᱴᱷᱮᱱ ᱦᱚᱸ ᱢᱤᱫᱴᱟᱝ ᱚᱱᱠᱟᱱᱟᱜ ᱫᱟᱲᱮ ᱫᱚᱨᱟᱨᱟ ᱛᱟᱦᱚᱞᱮ ᱡᱮ ᱟᱭᱳᱵᱟ ᱱᱤᱱᱟᱹᱜ ᱠᱷᱚᱨᱪᱟ ᱠᱟᱛᱮᱮᱫ ᱠᱚ ᱯᱟᱲᱦᱟᱣ ᱤᱧ ᱠᱟᱱᱟ ᱛᱟᱦᱮ ᱤᱧᱚ ᱟᱭᱳᱼᱵᱟ ᱪᱮᱛᱟᱱ ᱢᱤᱫᱴᱟᱝ ᱡᱟᱦᱟᱱᱟᱜ ᱜᱮ ᱯᱷᱚᱞ ᱞᱮᱠᱷᱟ ᱵᱷᱟᱜᱮ ᱨᱮᱡᱟᱞᱴ ᱦᱳᱭᱳᱜ ᱛᱤᱧᱟᱹ ᱱᱚᱝᱠᱟᱱᱟᱜ ᱛᱚ ᱢᱤᱫᱴᱟᱝ ᱱᱤᱡᱮ ᱢᱚᱫᱽᱫᱷᱮ ᱨᱮᱦᱚᱸ ᱫᱟᱲᱮ ᱫᱚᱨᱠᱟᱨᱟ ᱵᱟᱠᱷᱟᱱ ᱫᱚ ᱧᱩᱛᱩᱢ ᱞᱮᱠᱟ ᱪᱟᱞᱟᱜ ᱠᱟᱱᱟ ᱤᱥᱠᱩᱞ ᱠᱚᱞᱮᱡᱽ ᱨᱩᱣᱟᱹᱲ ᱠᱟᱱᱟᱢ ᱟᱨ ᱡᱚᱠᱷᱚᱱ ᱚᱱᱥᱮ
ᱚᱱᱠᱟ ᱞᱮᱠᱷᱟᱱ ᱢᱟᱛᱚ ᱵᱟᱝ ᱜᱟᱱᱚᱜᱼᱟ ᱦᱩᱸ ᱦᱩᱸ᱾
ᱻ
ᱟᱪᱪᱷᱟ ᱪᱮᱜ ᱞᱤᱧ ᱢᱮᱱᱫᱟ ᱱᱚᱝᱠᱟ ᱜᱮ ᱨᱚᱯᱚᱲ ᱦᱩᱭᱩᱜᱼᱟ ᱟᱨᱦᱚᱸ ᱞᱟᱝ ᱨᱚᱯ ᱯᱚᱲ ᱜᱮᱭᱟ ᱦᱮᱸᱥᱮ ᱚᱠᱛᱚ ᱠᱚᱦᱚᱸ ᱦᱩᱭ ᱜᱚᱜ ᱠᱟᱱ ᱛᱟᱞᱟᱝ ᱟ ᱦᱩᱸ ᱦᱩᱸ᱾